ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ, ᱡᱚᱦᱟᱨ ᱜᱮ, ᱡᱚᱦᱟᱨ ᱜᱮ᱾
ᱦᱮᱸ ᱟᱸᱡᱚᱢᱚᱜ ᱦᱮᱸ, ᱥᱟᱹᱜᱩᱱ ᱥᱮᱛᱟᱜ᱾
ᱟᱫᱚ ᱜᱚᱝᱠᱮ ᱪᱤᱫ ᱠᱩᱵᱤᱱ ᱪᱤᱠᱟᱹ ᱵᱟᱲᱟᱭ ᱫᱟ?
ᱱᱚᱜ-ᱚᱭ ᱛᱚ ᱵᱟᱥ ᱱᱚᱛᱮ ᱫᱩᱲᱩᱵ ᱵᱟᱲᱟ ᱦᱩᱭ ᱠᱟᱱᱟ ᱜᱚᱰᱟ ᱥᱮᱜ ᱦᱟᱸᱜ᱾
ᱟᱪᱪᱷᱟ, ᱫᱟᱠᱟ ᱠᱚᱫᱚ ᱡᱚᱢ ᱵᱟᱲᱟ ᱦᱩᱭ ᱱᱟ᱾
ᱫᱟᱠᱟ ᱠᱩᱫᱚ ᱟᱹᱣᱨᱤ ᱡᱚᱢ ᱦᱩᱭᱩᱜ-ᱟ ᱦᱟᱸᱜ ᱡᱚᱢ ᱦᱩᱭᱩᱜ-ᱟ ᱦᱟᱸᱜ ᱵᱟᱨᱚ ᱵᱟᱡᱟ ᱠᱟᱛᱮ᱾
ᱟᱪᱪᱷᱟ, ᱟᱪᱷᱟ᱾
ᱟᱢ ᱜᱤᱢ ᱡᱚᱢ ᱵᱟᱲᱟ ᱠᱤᱫᱟ ᱥᱮ ᱵᱟ?
ᱜᱚᱝᱠᱮ ᱟᱹᱣᱨᱤ ᱡᱚᱢ ᱵᱟᱲᱟᱭ ᱦᱩᱭᱩᱜ-ᱟ ᱱᱚᱜ-ᱚᱭ ᱟᱨ ᱠᱟᱹᱴᱤᱡ ᱧᱚᱜ ᱛᱮ ᱱᱟᱦᱟᱸᱜ ᱪᱟᱞᱟᱣ ᱦᱩᱭᱩᱜ-ᱟ ᱱᱟᱦᱟᱸᱜ᱾
ᱟᱪᱪᱷᱟ᱾
ᱪᱟᱥ ᱠᱟᱹᱢᱤ ᱠᱚᱫᱟ ᱛᱤᱱᱟᱹᱜ ᱡᱷᱟᱹᱞ ᱪᱟᱞᱟᱭ ᱱᱟ?
ᱪᱟᱥ ᱠᱟᱹᱢᱤ ᱠᱩᱢᱟ ᱮᱠᱷᱚᱱ ᱦᱩᱭᱩᱜ ᱠᱟᱱ ᱜᱮ᱾ ᱟᱫᱚ ᱦᱟᱸᱜ᱾ ᱟᱯᱷᱚᱨ ᱠᱩᱜᱤ ᱦᱟᱸᱜ ᱮᱠᱷᱚᱱ ᱫᱚ ᱠᱟᱹᱴᱤᱡ ᱜᱤᱭᱟ ᱟᱫᱚ ᱦᱟᱸᱜ ᱛᱩᱜ ᱵᱟᱲᱟ ᱠᱟᱛᱮᱜ ᱨᱚᱦᱚᱭ ᱦᱩᱭᱩᱜ-ᱟ᱾
ᱟᱪᱷᱟ ᱟᱪᱷᱟ ᱟᱫᱚ ᱟᱯᱮ ᱥᱮᱱ ᱫᱚᱼᱼ ᱚ ᱨᱚᱦᱚᱭ ᱫᱚ ᱟᱹᱣᱨᱤ ᱟᱨᱟᱢᱵᱩᱜ ᱜᱮᱭᱟ ᱟᱯᱮ ᱥᱮᱱ ᱫᱚ ᱛᱟᱦᱚᱞᱮ ᱵᱟᱝ
ᱮᱠᱷᱚᱱ ᱫᱚ ᱟᱹᱣᱨᱤ ᱦᱩᱭᱩᱜ-ᱟ ᱦᱟᱸᱜ ᱨᱚᱦᱚᱭ ᱦᱩᱭᱩᱜ-ᱟ ᱦᱟᱸᱜ ᱡᱟᱦᱟᱸ ᱚᱱᱟᱼᱼ ᱱᱚᱶᱟ ᱨᱚᱛ ᱛᱟᱜ ᱠᱟᱛᱮᱫ ᱨᱚᱛᱷ ᱢᱮᱞᱟ
ᱚᱢ᱾ ᱟᱞᱮ ᱥᱮᱱ ᱦᱚᱸ ᱚᱱᱠᱟ ᱜᱮ ᱜᱚᱝᱠᱮ ᱢᱟᱱᱮ ᱫᱟᱜ ᱨᱮᱱᱟᱜ᱾ ᱢᱟᱱᱮ ᱚᱱᱠᱟ ᱟᱰᱤᱡ ᱮ ᱵᱟᱹᱛ ᱠᱚᱨᱮ ᱟᱣᱨᱤ ᱛᱤᱸᱜᱩᱱᱟ ᱛᱚ ᱚᱱᱟ ᱠᱷᱟᱹᱛᱤᱨ ᱢᱟᱱᱮ ᱨᱚᱦᱚᱭ ᱠᱚᱫᱚ ᱟᱣᱨᱤ ᱦᱩᱭᱩᱜ-ᱟ᱾ ᱥᱩᱫᱩ ᱛᱚᱲᱟ ᱠᱚ ᱜᱮ ᱨᱚᱦᱚᱭ ᱵᱟᱲᱟ ᱦᱩᱭ ᱠᱟᱱᱟ, ᱟᱨ ᱯᱟᱲᱟᱜ ᱵᱟᱲᱟ ᱦᱩᱭ ᱠᱟᱱᱟ ᱚᱱᱟ ᱠᱚ ᱜᱮ᱾
ᱟᱞᱮ ᱚ ᱤᱱᱠᱟᱹ ᱜᱮ ᱮᱠᱷᱚᱱ ᱫᱚ ᱯᱟᱲᱟᱜ ᱵᱟᱲᱟᱭ ᱜᱮ ᱦᱩᱭᱩᱜ ᱠᱟᱱᱟ ᱦᱟᱸᱜ ᱟᱫᱚ ᱨᱚᱦᱚᱭ ᱠᱩ ᱫᱚ ᱟᱹᱣᱨᱤ ᱦᱟ
ᱨᱚᱦᱚᱭ ᱠᱚ ᱫᱚ ᱤᱭᱟᱹ ᱯᱚᱨ ᱚᱱᱟ ᱡᱟᱦᱟᱸ ᱨᱚᱛ ᱢᱮᱞᱟ᱾
ᱦᱚ ᱦᱚᱸ᱾
ᱨᱚᱛ ᱢᱮᱞᱟ ᱯᱚᱨ ᱜᱮ ᱦᱟᱸᱜ ᱨᱚᱦᱚᱭ ᱠᱩᱫᱚ ᱦᱟᱸᱜ ᱮᱦᱚᱵᱯᱚᱜ-ᱟ᱾
ᱟᱫᱚ ᱜᱚᱝᱠᱮ ᱟᱯᱮ ᱫᱚᱻ᱾ ᱚ ᱱᱚᱝᱠᱟ ᱵᱤᱨ ᱴᱚᱴᱷᱟ ᱥᱮ ᱤᱭᱟᱹ ᱠᱟᱱᱟ ᱯᱮ?
ᱟᱞᱮ ᱥᱮᱫ ᱫᱚ ᱱᱮᱞ ᱞᱮᱠᱷᱟᱡ ᱫᱚ ᱚᱱᱠᱟ ᱵᱤᱨ ᱠᱩᱫᱚ ᱵᱟᱹᱪᱩᱜ-ᱟ ᱢᱮᱱ ᱞᱤᱠᱷᱟᱡ ᱫᱚᱼᱼ ᱟ ᱱᱩᱝᱠᱟ ᱴᱟᱣᱩᱱ ᱱᱚᱜ ᱜᱤᱭᱟ᱾
ᱟᱪᱷᱟ ᱟᱪᱷᱟ᱾
ᱛᱚ ᱤᱱᱠᱟ ᱪᱟᱥ ᱠᱩᱫᱚ ᱟᱞᱮ ᱥᱮᱫ ᱫᱚ ᱤᱱᱠᱟ ᱪᱟᱥ ᱠᱩᱫᱚ ᱵᱟᱝ ᱦᱩᱭ ᱵᱟᱲᱟᱜ ᱛᱷᱮᱱᱟ ᱢᱮᱱ ᱞᱤᱠᱷᱟᱡᱼᱼ ᱠᱚᱱᱚ ᱡᱟᱭᱜᱟ ᱠᱩ ᱦᱚᱸ ᱵᱟᱹᱪᱩᱜ ᱠᱟᱫᱟ ᱥᱮ᱾ ᱩᱱᱟᱹᱜ ᱫᱟᱜ ᱦᱚᱸ ᱵᱟᱹᱪᱩᱜ-ᱟ ᱟᱞᱮ ᱥᱮᱫ ᱫᱚ ᱛᱚ ᱚᱱᱟ ᱞᱟᱹᱜᱤᱫ ᱪᱟᱥ ᱠᱩᱦᱚᱸ ᱠᱚᱢ ᱜᱤ᱾
ᱟᱫᱚ ᱜᱚᱝᱠᱮ ᱪᱟᱥ ᱫᱚ ᱢᱟᱱᱮ ᱟᱯᱮ ᱫᱚ ᱥᱮᱨᱢᱟ ᱨᱮᱫᱚ ᱛᱤᱱᱟᱹᱜ ᱢᱤᱫᱼᱼ ᱫᱷᱟᱣ ᱯᱮ ᱪᱟᱥᱟ ᱥᱮ ᱵᱟᱨ ᱫᱷᱟᱣ?
ᱟᱞᱮ ᱡᱩᱫᱤ ᱧᱮᱞ ᱞᱤᱠᱷᱟᱡ ᱫᱚ ᱥᱮᱨᱢᱟ ᱫᱟᱜ ᱛᱮᱫᱚ ‌ᱢᱤᱫ ᱫᱷᱟᱣ ᱜᱤᱞᱮ ᱪᱟᱥ ᱛᱮᱦᱮᱱᱟ ᱡᱟᱦᱟᱸ ᱱᱩᱶᱟ ᱥᱤᱡᱟᱹᱱ ᱜᱤ᱾ ᱟᱨ ᱵᱟᱹᱠᱤ ᱵᱟᱫᱽ ᱫᱚ ᱱᱩᱠᱟ ᱡᱩᱫᱤ ᱪᱟᱥ ᱵᱟᱭ ᱪᱟᱥ ᱠᱚ ᱦᱩᱭᱩᱜ ᱠᱷᱟᱡ ᱫᱚ ᱱᱚᱝᱠᱟ ᱥᱟᱹᱵᱽᱡᱤ ᱠᱩ᱾
ᱟᱪᱷᱟ ᱪᱟᱜ᱾
ᱟᱹᱞᱩ ᱥᱟᱹᱵᱽᱡᱤ ᱠᱚᱞᱮ ᱪᱟᱥ ᱵᱟᱲᱟᱭ ᱛᱮᱦᱮᱱ ᱜᱤᱭᱟ᱾
ᱚᱸ ᱟᱫᱚ ᱚᱱᱟ ᱫᱚ᱾
ᱛᱚ ᱜᱚᱝᱠᱮ ᱟᱯᱮ ᱥᱮᱫ ᱫᱚ ᱚᱱᱛᱮ ᱫᱚ ᱪᱤᱫ ᱞᱤᱠᱟ ᱪᱟᱥ ᱠᱩᱫᱚ ᱪᱮᱜ ᱞᱮᱠᱟ ᱯᱮ ᱪᱟᱥ ᱵᱟᱲᱟᱭ ᱛᱮᱦᱮᱸᱱᱟ?
ᱟᱞᱮ ᱥᱮᱱ ᱫᱚ ᱜᱚᱝᱠᱮ ᱢᱟᱱᱮ ᱱᱚᱛᱮ ᱫᱚ ᱚ ᱥᱮᱨᱢᱟ ᱨᱮ ᱢᱤᱫ ᱫᱷᱟᱣ ᱜᱮ ᱦᱩᱭᱩᱜ-ᱟ᱾ ᱟᱨ ᱡᱟᱦᱟᱸᱭ ᱠᱚᱣᱟᱜ ᱢᱟᱱᱮ ᱱᱩᱝᱠᱟ ᱫᱟᱜ ᱨᱮᱱᱟᱜ ᱟᱨ ᱟᱸᱼᱼ ᱚᱸ ᱤᱭᱟᱹ ᱠᱚ ᱢᱮᱱᱟᱜ ᱟᱠᱟᱫ ᱛᱟᱠᱚᱣᱟ ᱢᱤᱥᱤᱱ ᱠᱚ ᱢᱮᱱᱟᱜ ᱛᱟᱠᱚᱣᱟ ᱩᱱᱠᱩ ᱫᱚ ᱢᱟᱱᱮ᱾ ᱥᱮᱨᱢᱟᱨᱮ ᱵᱟᱨ ᱫᱷᱟᱣ ᱠᱚ ᱪᱟᱥᱼᱟ᱾
ᱟᱪᱪᱷᱟ ᱟᱹᱰᱤ ᱱᱟᱯᱟᱭ ᱜᱮ᱾ᱛᱚ ᱜᱚᱝᱠᱮ ᱟᱨ ᱪᱮᱫ ᱠᱚᱯᱟᱥ ᱱᱚᱝᱠᱟ ᱯᱮ ᱪᱟᱥ ᱵᱟᱲᱟᱭ ᱛᱟᱦᱮᱱᱟ᱾
ᱦᱚᱸ ᱟᱞᱮ ᱫᱚ ᱚᱱᱠᱟ ᱥᱚᱵᱡᱤ ᱠᱚᱫᱚ ᱵᱟᱞᱮ ᱪᱟᱥᱼᱟ᱾ ᱟᱨ ᱢᱟᱱᱮ ᱱᱚᱝᱠᱟ ᱚᱲᱟᱜ ᱠᱚᱨᱮ ᱜᱮᱞᱮ ᱪᱟᱥ ᱵᱟᱲᱟᱭᱟ ᱱᱚᱜᱼᱚᱭ ᱡᱷᱟᱹᱱᱴᱤ ᱠᱚᱨᱮ ᱪᱮᱫ ᱞᱮᱠᱟ ᱵᱟᱵᱚ ᱤᱭᱟᱹᱭᱟ ᱦᱚᱛᱚᱫ ᱠᱚ ᱠᱩᱸᱫᱽᱨᱤ ᱠᱚ ᱡᱷᱤᱸᱜᱟᱹ ᱠᱚ ᱚᱱᱮ ᱚᱱᱠᱟ ᱜᱮ ᱢᱟᱱᱮ ᱢᱤᱫᱴᱮᱱ ᱢᱤᱫᱴᱟᱝ ᱵᱟᱨᱭᱟ ᱱᱟᱹᱲᱤ ᱚᱱᱟ ᱡᱷᱟᱱᱴᱤ ᱠᱚᱨᱮ ᱜᱮ ᱤᱭᱟᱹ ᱵᱟᱲᱟ ᱦᱩᱭᱩᱜᱼᱟ ᱪᱤᱠᱟᱹᱛᱮ
ᱟᱪᱪᱷᱟ ᱟᱹᱰᱤ ᱵᱮᱥ᱾
ᱡᱟᱛᱮ ᱢᱟᱱᱮ ᱱᱚᱝᱠᱟ ᱚᱲᱟᱜ ᱨᱮ᱾ ᱟᱫᱚ ᱪᱮᱫ ᱵᱮᱱ ᱪᱤᱠᱟᱭᱟ?
ᱛᱚ ᱜᱚᱢᱠᱮ ᱟᱵᱮᱱ ᱫᱚ ᱚᱱᱟ ᱯᱟᱛᱟ᱾ ᱦᱳᱭ ᱞᱟᱹᱭᱵᱤᱱ ᱪᱮᱫ ᱵᱮᱱ ᱢᱮᱱᱫᱟ?
ᱦᱮᱸ ᱞᱟᱹᱭᱵᱤᱱ ᱦᱮᱞᱳ
ᱦᱮᱸ ᱜᱚᱝᱠᱮ᱾ ᱟᱸᱡᱚᱢᱚᱜ ᱠᱟᱱᱟ ᱛᱚ ᱜᱚᱝᱠᱮ?